ᱜᱚᱢᱠᱮ ᱤᱭᱟᱹ ᱦᱚ
ᱜᱚᱢᱠᱮ ᱡᱚᱸᱦᱟᱨ ᱡᱚᱸᱦᱟᱨ ᱡᱚᱸᱦᱟᱨ
ᱟᱸᱡᱚᱢᱚᱜ ᱠᱟᱱᱟ ᱛᱚ ᱜᱚᱢᱠᱮ?
ᱦᱮᱸ ᱜᱚᱝᱠᱮ ᱟᱸᱡᱚᱢᱚᱜ ᱠᱟᱱᱟ ᱾
ᱦᱳᱭ ᱟᱨᱠᱤ ᱚᱱᱠᱟ ᱚᱰᱤᱭᱳ ᱴᱟᱜ ᱜᱚᱝᱠᱮ ᱠᱞᱤᱭᱟᱨ ᱛᱟᱦᱮᱸ ᱞᱮᱱᱠᱷᱟᱱ ᱜᱮ ᱦᱩᱭᱮᱱᱟ ᱟᱨᱠᱤ ᱾
ᱟᱪᱪᱷᱟ ᱦᱮᱸ
ᱛᱟᱦᱚᱞᱮ ᱜᱚᱝᱠᱮ ᱩᱸ ᱱᱤᱛᱚᱜ ᱫᱚᱞᱟᱝ ᱜᱟᱞᱢᱟᱨᱟᱣᱟ ᱟᱞᱟᱝ ᱫᱚ ᱮᱸ ᱥᱮᱸᱫᱽᱨᱟ ᱞᱤᱭᱮ᱾
ᱟᱪᱪᱷᱟ ᱥᱮᱸᱫᱽᱨᱟ ᱱᱤᱭᱮ ᱵᱟᱝ᱾ ᱦᱮᱸ ᱥᱮᱸᱫᱽᱨᱟ ᱫᱚ ᱟᱵᱚᱣᱟᱜ ᱢᱟᱱᱮ ᱡᱟᱹᱛᱤ ᱥᱮ ᱥᱟᱶᱛᱟ ᱫᱚᱞ ᱨᱮᱱᱟᱜ ᱢᱮᱴᱟᱝ ᱯᱟᱹᱦᱤᱞ ᱡᱩᱜᱽ ᱠᱷᱚᱱ ᱜᱮ ᱦᱮᱡ ᱟᱹᱜᱩ ᱠᱟᱱᱟ ᱾ ᱡᱟᱦᱟᱸ ᱫᱚ ᱟᱵᱚ ᱡᱚᱛᱚ ᱦᱚᱲ ᱵᱚᱱ ᱵᱟᱲᱟᱭᱟ ᱟᱡᱚᱫᱤᱭᱟᱹ ᱵᱩᱨᱩ ᱥᱮᱸᱫᱽᱨᱟ ᱾
ᱦᱚᱸ ᱦᱚᱸ ᱾
ᱠᱟᱛᱷᱟ ᱨᱮᱠᱚ ᱞᱟᱹᱭ ᱟᱠᱟᱫᱟ ᱦᱟᱯᱲᱟᱢ ᱠᱚ ᱡᱟᱦᱟᱸᱭ ᱠᱚᱲᱟ ᱟᱡᱚᱫᱤᱭᱟᱹ ᱵᱩᱨᱩ ᱥᱮᱸᱫᱽᱨᱟ ᱵᱟᱭ ᱪᱟᱞᱟᱣ ᱟᱠᱟᱱᱟ ᱩᱱᱤ ᱫᱚ ᱯᱩᱨᱟᱹ ᱥᱚᱢᱯᱩᱨᱱᱚ ᱵᱷᱟᱵ ᱛᱮᱫᱚ ᱠᱚᱲᱟ ᱫᱚ ᱵᱟᱭ ᱞᱮᱠᱷᱟᱜᱼᱟ ᱟᱵᱚᱣᱟᱜ ᱥᱟᱶᱛᱟ ᱨᱮ ᱾
ᱦᱳᱭ ᱦᱳᱭ ᱦᱳᱭ ᱦᱳᱭ ᱴᱷᱤᱠ ᱴᱷᱤᱠ ᱴᱷᱤᱠ ᱜᱚᱢᱠᱮ ᱠᱟᱛᱷᱟ ᱫᱚ ᱴᱷᱤᱠ ᱠᱟᱛᱷᱟ ᱜᱮᱢ ᱢᱮᱱ ᱠᱟᱫᱟ᱾
ᱦᱩᱸ ᱾
ᱟᱫᱚ ᱟᱸ ᱠᱩᱲᱤ ᱜᱤᱫᱽᱨᱟᱹ ᱫᱚᱠᱚ ᱢᱮᱱ ᱠᱟᱫᱟ ᱡᱮ ᱪᱟᱠᱚᱞᱛᱟᱹᱲᱤ ᱯᱟᱛᱟ ᱡᱩᱫᱤ ᱵᱟᱢ ᱧᱮᱞ ᱟᱹᱜᱩ ᱟᱠᱟᱫ ᱠᱷᱟᱡ ᱟᱢᱫᱚ ᱠᱩᱲᱤ ᱜᱤᱫᱽᱨᱟᱹ ᱜᱮᱢ ᱵᱟᱝ ᱠᱟᱱᱟ, ᱛᱟᱭᱛᱚ ᱜᱚᱝᱠᱮ?
ᱦᱮᱸ ᱮᱠᱫᱚᱢ ᱮᱠᱫᱚᱢ ᱮᱠᱫᱚᱢ ᱾
ᱟᱪᱪᱷᱟ ᱾
ᱚᱱᱟᱛᱮ ᱡᱤᱭᱚᱱ ᱨᱮ ᱢᱤᱫ ᱫᱷᱟᱣ ᱵᱟᱝ ᱢᱤᱫ ᱫᱷᱟᱣ ᱫᱚ
ᱪᱟᱠᱚᱞᱛᱟᱹᱲᱤ ᱪᱷᱟᱛᱟ ᱠᱩᱲᱤ ᱠᱚᱫᱚ ᱪᱟᱠᱚᱞᱛᱟᱹᱲᱤ ᱪᱷᱟᱛᱟ ᱟᱨ ᱠᱚᱲᱟ ᱠᱚᱫᱚ ᱟᱡᱳᱫᱤᱭᱟᱹ ᱵᱩᱨᱩ ᱥᱮᱸᱫᱽᱨᱟ ᱫᱚ ᱪᱟᱞᱟᱣ ᱫᱚ ᱱᱤᱦᱟᱹᱛᱤ ᱜᱮ ᱞᱟᱹᱠᱛᱤ ᱢᱮᱱᱟᱜ ᱟᱠᱟᱫᱟ ᱾
ᱦᱳᱭ ᱦᱳᱭ ᱦᱳᱭ ᱚᱱᱟᱢᱟ ᱠᱟᱛᱷᱟ ᱠᱟᱱ ᱜᱮᱭᱟ ᱾ ᱟᱫᱚ ᱜᱚᱝᱠᱮ ᱚᱱᱟ ᱫᱚ ᱯᱟᱹᱦᱤᱞ ᱡᱩᱜᱽ ᱨᱮ ᱚᱱᱠᱟ ᱫᱚ ᱛᱟᱦᱮᱸ ᱠᱟᱱᱟ, ᱢᱮᱱᱠᱷᱟᱡ ᱱᱮᱛᱟᱨ ᱫᱚ ᱜᱚᱢᱠᱮ ᱢᱚᱰᱟᱨᱱ ᱠᱟᱛᱮᱫ ᱫᱚ ᱚᱱᱟᱴᱟᱜ ᱢᱟᱱᱮ ᱨᱟᱹᱭᱨᱤᱛ ᱫᱚ ᱵᱟᱝ ᱪᱟᱞᱟᱜ ᱠᱟᱱᱟ ᱟᱨᱠᱤ ᱾ ᱢᱟᱱᱮ ᱜᱚᱢᱠᱮ ᱱᱮᱛᱟᱨ ᱫᱚ ᱡᱟᱦᱟᱸᱭ ᱜᱮ ᱥᱮᱸᱫᱽᱨᱟ ᱠᱚ ᱥᱮᱱᱚᱜ ᱠᱟᱱᱟ ᱥᱮᱸᱫᱽᱨᱟ ᱠᱚᱦᱚᱸ ᱚᱱᱟ ᱤᱡᱤ ᱜᱮ ᱠᱳᱱᱳ ᱵᱮᱯᱟᱨ ᱜᱮ ᱵᱟᱝ ᱠᱟᱱᱟ ᱟᱨ ᱪᱟᱠᱚᱞᱛᱟᱹᱲᱤ ᱪᱷᱟᱛᱟ ᱦᱚᱸ ᱜᱚᱢᱠᱮ ᱵᱟᱨ ᱯᱮ ᱧᱤᱫᱟᱹ ᱟᱸᱜᱟ ᱠᱟᱛᱮ ᱦᱚᱸᱠᱚ ᱦᱤᱡᱩᱜ ᱠᱟᱱᱟ ᱠᱳᱱᱳ ᱵᱮᱯᱟᱨ ᱜᱮ ᱵᱟᱝ ᱠᱟᱱᱟ ᱟᱨᱠᱤ ᱾ ᱟᱫᱚ ᱜᱚᱝᱠᱮ ᱱᱮᱛᱟᱨ ᱫᱚ ᱚᱱᱠᱟ ᱥᱚᱢᱚᱥᱥᱟ ᱫᱚ ᱧᱮᱧᱟᱢᱚᱜ ᱠᱟᱱᱟ ᱚᱱᱠᱟ ᱨᱩᱥᱤᱠᱟ ᱠᱚ ᱠᱚᱢ ᱟᱠᱟᱱᱟ ᱟᱨᱠᱤ ᱾
ᱟᱪᱪᱷᱟ ᱨᱩᱥᱤᱠᱟ ᱠᱚ ᱠᱚᱢ ᱠᱟᱱᱟ ᱱᱮᱛᱟᱨ ᱫᱚ ᱵᱟᱝ? ᱦᱮᱸ ᱟᱵᱚᱣᱟᱜ ᱥᱟᱱ ᱥᱟᱱᱛᱟᱲ ᱥᱚᱢᱟᱡᱽ ᱨᱮ ᱟᱹᱰᱤ ᱜᱚᱴᱟᱝ ᱵᱟᱹᱲᱤᱡ ᱚᱨᱥᱚᱝ ᱥᱚᱲᱚ ᱵᱚᱞᱚ ᱟᱠᱟᱱᱟ ᱱᱮᱛᱟᱨ ᱫᱚ ᱾ ᱱᱮᱛᱟᱨ ᱡᱩᱜᱽ ᱨᱮᱱ ᱡᱩᱣᱟᱹᱱ ᱠᱚᱲᱟ ᱠᱩᱲᱤ ᱠᱚᱫᱚ ᱚᱱᱟ ᱤᱭᱟᱹ ᱜᱮᱠᱚ ᱥᱟᱵ ᱨᱟᱠᱟᱵ ᱮᱫᱟ ᱟᱵᱚᱣᱟᱜ ᱡᱟᱦᱟᱸ ᱢᱟᱨᱮ ᱨᱮᱱᱟᱜ ᱡᱟᱦᱟᱸ ᱠᱚ ᱟᱹᱨᱤᱪᱟᱹᱞᱤ ᱢᱮᱱᱟᱜ ᱛᱟᱵᱚᱱᱟ ᱚᱱᱟ ᱠᱚᱫᱚ ᱵᱟᱝ ᱠᱚ ᱢᱮᱫ ᱞᱩᱛᱩᱨᱟᱜ ᱠᱟᱱᱟ ᱱᱮᱛᱟᱨ ᱢᱮᱫ ᱢᱤᱫᱴᱟᱝ ᱟᱵᱚ ᱥᱟᱱᱛᱟᱲ ᱠᱚᱲᱟ ᱡᱩᱫᱤᱢ ᱢᱮᱛᱟᱭᱟ ᱮᱭᱟ ᱵᱟᱹᱵᱩ ᱫᱩᱥᱮ ᱠᱟᱹᱴᱤᱡ ᱴᱟᱢᱟᱠ ᱨᱩᱣᱟᱜ ᱢᱮ ᱩᱱᱤ ᱞᱟᱹᱭᱟᱭ ᱵᱟᱝ ᱦᱟᱲᱟᱢᱵᱟ ᱤᱧ ᱫᱚ ᱵᱟᱹᱧ ᱫᱟᱲᱮᱭᱟᱜᱼᱟ ᱾
ᱟᱪᱪᱷᱟ
ᱞᱟᱹᱭ ᱫᱟᱭ, ᱱᱚᱣᱟ ᱫᱚ ᱢᱤᱫᱴᱟᱝ ᱟᱵᱚ ᱥᱟᱱᱛᱟᱲ ᱥᱟᱶᱛᱟ ᱞᱟᱹᱜᱤᱫ ᱫᱚ ᱟᱹᱰᱤ ᱢᱤᱫᱴᱟᱝ
ᱩᱸ ᱧᱩᱢᱟᱱᱟᱜ ᱥᱮ ᱵᱟᱲᱟᱭ ᱜᱟᱱᱟᱜ ᱡᱤᱱᱤᱥ ᱠᱟᱱ ᱜᱮᱭᱟ ᱟᱨᱠᱤ᱾
ᱵᱟᱲᱟᱭ ᱟᱱᱟᱜ ᱡᱤᱱᱤᱥ ᱠᱟᱱ ᱜᱮᱭᱟ᱾
ᱦᱩᱸ᱾
ᱟᱵᱚ ᱡᱷᱚᱛᱚ ᱥᱟᱱᱛᱟᱲ ᱜᱮ ᱚᱱᱟ ᱫᱚ ᱵᱟᱲᱟᱭ
ᱫᱚᱨᱠᱟᱨ ᱛᱟᱵᱚᱱ ᱚᱵᱚᱥᱥᱳᱭ ᱚᱵᱚᱥᱥᱳᱭ᱾
ᱦᱩᱸ ᱦᱩᱸ ᱠᱟᱨᱚᱱ ᱥᱟᱶᱛᱟ ᱫᱚ ᱟᱵᱚ ᱞᱟᱹᱜᱤᱫ ᱜᱮ ᱢᱮᱱᱟᱜ ᱟᱠᱟᱫᱟ᱾
ᱦᱚ᱾
ᱦᱮᱸ ᱥᱮ ᱜᱚᱝᱠᱮ?
ᱟᱸᱡᱚᱢᱚᱜ ᱠᱟᱱᱟ ᱜᱚᱝᱠᱮ?
ᱦᱮᱸ ᱜᱚᱝᱠᱮ᱾
ᱟᱫᱚ ᱠᱟᱛᱷᱟ ᱦᱩᱭᱩᱜ ᱠᱟᱱᱟ ᱜᱚᱝᱠᱮ ᱱᱮᱛᱟᱨ ᱫᱚ ᱞᱟᱦᱟ ᱛᱮᱫᱚ ᱠᱚ ᱞᱟᱹᱭᱮᱫ ᱛᱮ ᱡᱟᱦᱟᱸᱢ ᱞᱟᱹᱭ ᱠᱮᱫᱟ ᱜᱚᱝᱠᱮ ᱡᱮ ᱟᱡᱚᱫᱤᱭᱟᱹ ᱵᱩᱨᱩ ᱥᱮᱸᱫᱽᱨᱟ ᱠᱷᱚᱱ ᱨᱩᱣᱟᱹᱲ ᱦᱤᱡᱩᱜ ᱢᱮ ᱟᱫᱚ ᱜᱚᱝᱠᱮ ᱱᱮᱛᱟᱨ ᱫᱚ ᱜᱚᱝᱠᱮ ᱪᱮᱫᱠᱟᱣ ᱠᱟᱱᱟ ᱥᱤᱠᱟᱹᱨᱤᱭᱟᱹ ᱠᱚᱦᱚᱸ ᱠᱚ ᱪᱟᱞᱟᱠ ᱠᱟᱱᱟ ᱟᱨ ᱟ ᱥᱮᱸᱫᱽᱨᱟ ᱨᱮᱱ ᱥᱮᱸᱫᱽᱨᱟ ᱥᱮᱸᱫᱽᱨᱟ ᱠᱚᱦᱚᱸ ᱠᱚ ᱪᱟᱞᱟᱠ ᱠᱟᱱᱟ ᱟᱨᱠᱤ ᱱᱮᱛᱟᱨ ᱫᱚ ᱥᱮᱸᱫᱽᱨᱟ ᱧᱩᱛᱩᱢ ᱠᱚ ᱪᱟᱞᱟᱜ ᱠᱟᱱᱟ ᱜᱚᱝᱠᱮ ᱟᱡᱚᱫᱤᱭᱟᱹ ᱵᱩᱨᱩ ᱥᱮᱞᱯᱷᱤ ᱠᱟᱛᱮ ᱠᱚ ᱦᱤᱡᱩᱜ ᱠᱟᱱᱟ᱾ ᱟᱫᱚ ᱜᱚᱝᱠᱮ ᱚᱱᱟ ᱫᱚ ᱜᱚᱝ ᱠᱮ ᱯᱟᱹᱦᱤᱞᱟᱜ ᱠᱟᱛᱷᱟ ᱦᱤᱥᱟᱹᱵ ᱛᱮᱫᱚ ᱟᱡᱚ ᱯᱟᱹᱦᱤᱞ ᱨᱮᱱ ᱢᱟᱹᱱᱢᱤ ᱠᱚᱫᱚ ᱪᱮᱫ ᱠᱚ ᱪᱤᱠᱟᱹᱭ ᱛᱟᱦᱮᱸᱫ? ᱟᱡᱚᱫᱤᱭᱟᱹ ᱵᱩᱨᱩ ᱥᱮᱱ ᱠᱟᱛᱮᱫ ᱟᱡᱚᱫᱤᱭᱟᱹ ᱨᱮ ᱡᱤᱵᱽ ᱡᱤᱭᱟᱹᱞᱤ ᱥᱮᱸᱫᱽᱨᱟ ᱠᱟᱛᱮ ᱠᱚ ᱨᱩᱣᱟᱹᱲ ᱦᱤᱡᱩᱜ ᱛᱟᱦᱮᱸᱫ᱾ ᱛᱚᱵᱮ ᱟᱹᱱᱤᱡ ᱜᱮ ᱩᱱᱠᱩᱣᱟᱜ ᱚᱱᱟ ᱠᱟᱛᱷᱟ ᱨᱮᱭᱟᱜ ᱫᱟᱢ ᱫᱚ ᱛᱟᱦᱮᱸᱱ ᱛᱟᱦᱮᱸᱫ ᱟᱨ ᱱᱮᱛᱟᱨ ᱨᱮᱱ ᱦᱟᱹᱞᱤ ᱮ ᱡᱩᱣᱟᱹᱱ ᱠᱚᱫᱚ ᱥᱮᱱ ᱠᱟᱛᱮᱜ ᱟᱡᱚᱫᱤᱭᱟᱹ ᱵᱩᱨᱩ ᱥᱮᱸᱫᱽᱨᱟ ᱠᱚ ᱪᱟᱞᱟᱜ ᱠᱟᱱᱟ ᱜᱚᱝ ᱠᱮ ᱢᱳᱵᱟᱭᱤᱞ ᱠᱚ ᱥᱟᱵᱫᱟ ᱟᱨ ᱠᱚ ᱪᱟᱞᱟᱜ ᱠᱟᱱᱟ ᱟᱨ ᱯᱟᱹᱦᱤᱞ ᱫᱚ ᱜᱚᱝᱠᱮ ᱮ ᱟᱡᱚᱫᱤᱭᱟᱹ ᱵᱩᱨᱩ ᱥᱮᱸᱫᱽᱨᱟ ᱠᱚ ᱪᱟᱞᱟᱣ ᱞᱮᱠᱷᱟᱱ ᱠᱟᱹᱯᱤ, ᱛᱟᱲᱣᱟᱞᱤ ᱟᱸᱜ ᱥᱟᱨ ᱦᱮᱸ ᱱᱚᱣᱟ ᱠᱚ ᱟᱛᱮᱫ ᱠᱚ ᱪᱟᱞᱟᱜ ᱛᱟᱦᱮᱸᱫ ᱠᱟᱱ᱾ ᱚᱱᱟᱛᱮ ᱜᱚᱝᱠᱮ ᱱᱮᱛᱟᱨ ᱫᱚ ᱚᱱᱟ ᱯᱟᱹᱦᱤᱞᱟᱜ ᱠᱟᱛᱷᱟ ᱫᱚ ᱱᱮᱛᱟᱨ ᱫᱚ ᱱᱮᱛᱟᱨ ᱫᱚ ᱢᱟᱱᱮ ᱵᱟᱝ ᱠᱚ ᱵᱟᱛᱟᱣ ᱫᱟ ᱥᱮ ᱵᱟᱝ ᱜᱩᱱᱢᱟᱱᱟᱜ ᱠᱟᱱᱟ ᱟᱨᱠᱤ᱾ ᱦᱮᱸ᱾ ᱚᱱᱠᱟᱣ ᱠᱟᱱᱟ ᱵᱮᱯᱟᱨ ᱜᱚᱝᱠᱮ, ᱛᱟᱦᱚᱞᱮ ᱜᱚᱝᱠᱮ ᱱᱮᱛᱟᱨ ᱫᱚ ᱡᱟᱭᱦᱳᱠ ᱟᱡᱚᱫᱤᱭᱟᱹ ᱵᱩᱨᱩ ᱫᱚ ᱱᱚᱝᱠᱟ ᱟᱵᱚᱣᱟᱜ ᱥᱮᱨᱣᱟ ᱨᱮᱱᱟᱜ ᱠᱟᱱᱟ ᱚᱱᱟ ᱫᱚ ᱪᱟᱞᱟᱣ ᱫᱚᱨ ᱠᱟᱨ ᱥᱮ ᱡᱟᱠ ᱯᱟᱹᱦᱤᱞ ᱦᱟᱯᱲᱟᱢ ᱠᱚᱠᱚ ᱢᱮᱱ ᱠᱟᱫᱟ ᱡᱚᱠᱷᱚᱱ ᱢᱤᱫ ᱫᱷᱟᱣ ᱵᱮᱱ ᱥᱮᱱ ᱵᱟᱲᱟ
ᱦᱩᱸ, ᱦᱮᱸ ᱪᱟᱞᱟᱣ ᱠᱟᱱᱟ ᱞᱤᱧ ᱢᱤᱫ ᱫᱷᱟᱣ ᱫᱚ᱾
ᱟᱪᱪᱷᱟ ᱟᱪᱪᱷᱟ ᱡᱟᱭᱦᱳᱠ ᱢᱤᱴᱮᱱ ᱧᱩᱛᱩᱢᱟᱱ ᱡᱟᱭᱜᱟ ᱥᱮ ᱟᱵᱤᱱᱟᱜ ᱢᱟᱹᱱ ᱵᱮᱱ ᱫᱚᱦᱚᱣ ᱠᱟᱫᱟ ᱟᱨᱠᱤ ᱜᱚᱝᱠᱮ ᱢᱳᱴᱟᱢᱩᱴᱤ᱾
ᱦᱮᱸ᱾
ᱵᱷᱟᱞᱮ ᱜᱮ᱾
ᱠᱟᱨᱚᱱ ᱥᱟᱱᱛᱟᱲ ᱦᱩᱭ ᱠᱟᱛᱮᱜ ᱡᱩᱫᱤ ᱟᱡᱚᱫᱤᱭᱟᱹ ᱵᱩᱨᱩ ᱵᱟᱢ ᱞᱮᱵᱮᱫ ᱟᱹᱜᱩ ᱞᱮᱫᱟ ᱱᱚᱣᱟ ᱫᱚ ᱢᱤᱫᱴᱟᱝ ᱟᱹᱰᱤ ᱞᱟᱡᱟ ᱯᱟᱲᱟ ᱠᱟᱛᱷᱟ ᱠᱟᱱᱟ᱾
ᱠᱟᱛᱷᱟ ᱠᱟᱱᱟ ᱮᱠᱫᱚᱢ ᱮᱠᱫᱚᱢ ᱠᱟᱛᱷᱟ ᱠᱟᱱ ᱜᱮᱭᱟ ᱜᱚᱝᱠᱮ᱾
ᱦᱩᱸ ᱦᱩᱸ ᱟᱨ ᱡᱮᱦᱮᱛᱩ ᱟᱞᱮ ᱴᱷᱮᱱ ᱠᱷᱚᱱᱟᱜ ᱫᱚ ᱫᱚᱢᱮ ᱦᱚᱸ ᱵᱟᱝ ᱥᱟᱺᱜᱤᱧᱟ ᱛᱚ ᱚᱱᱟ ᱤᱭᱟᱹ ᱛᱮ ᱠᱟᱹᱴᱤᱡ ᱪᱟᱞᱟᱣ ᱵᱟᱞᱟ ᱨᱮᱱᱟᱜ ᱳᱭ ᱢᱳᱴᱟ ᱢᱩᱴᱤ ᱵᱟᱨ ᱥᱟᱭ ᱯᱮᱜᱮᱞ ᱢᱚᱬᱮ ᱠᱤᱞᱳᱢᱤᱴᱟᱨ ᱞᱮᱠᱟ ᱦᱩᱭᱩᱜᱼᱟ ᱟᱞᱮ ᱴᱷᱮᱱ ᱠᱷᱚᱱᱟᱜ᱾
ᱟᱪᱪᱷᱟ ᱟᱪᱪᱷᱟ ᱟᱪᱪᱷᱟ ᱛᱟᱦᱚᱞᱮ ᱢᱟ ᱥᱩᱨ ᱜᱮᱭᱟ ᱜᱚᱝᱠᱮ
ᱦᱮᱸ ᱤᱱᱠᱟ ᱥᱩᱨ ᱜᱮᱭᱟ ᱢᱚᱴᱟᱢᱩᱴᱤ ᱥᱮᱛᱟᱜ ᱥᱮᱫ ᱨᱮᱵᱤᱱ ᱩᱰᱩᱠ ᱞᱮᱱᱠᱷᱟᱱ ᱟᱹᱵᱤᱱ ᱦᱮᱸ ᱴᱷᱮᱥᱟᱣ ᱢᱮ ᱱᱚᱝᱠᱟ ᱟᱨᱠᱤ ᱵᱟᱨ ᱵᱟᱨ ᱵᱟᱨ ᱴᱟᱲᱟᱝ ᱥᱮᱫ
ᱟᱪᱪᱷᱟ ᱟᱪᱪᱷᱟ ᱟᱪᱪᱷᱟ, ᱟᱪᱪᱷᱟ ᱜᱚᱝᱠᱮ ᱟᱵᱤᱱ ᱡᱮᱵᱮᱱ ᱪᱟᱞᱟᱣ ᱞᱮᱱ ᱫᱚ ᱚᱸᱰᱮ ᱢᱟᱱᱮ ᱟᱡᱚᱫᱤᱭᱟᱹ ᱵᱩᱨᱩ ᱥᱮᱸᱫᱽᱨᱟ ᱵᱟᱠᱷᱨᱟ ᱜᱮ ᱥᱮ ᱮᱢᱱᱤ ᱫᱟᱲᱟᱱ ᱵᱟᱠᱷᱨᱟ ᱵᱮᱱ ᱪᱟᱞᱟᱣ ᱞᱮᱱᱟ?
ᱵᱟᱝ ᱵᱟᱝ ᱟᱹᱞᱤᱧ ᱫᱚ ᱮᱢᱱᱤ ᱫᱟᱲᱟᱱ ᱵᱟᱠᱷᱨᱟ ᱫᱚ ᱵᱟᱹᱞᱤᱧ ᱪᱟᱞᱟᱜᱼᱟ ᱟᱹᱞᱤᱧ ᱫᱚ ᱥᱮᱸᱫᱽᱨᱟ ᱜᱮᱞᱤᱧ ᱪᱟᱞᱟᱣ ᱞᱮᱱᱟ ᱾
ᱟᱪᱪᱷᱟ ᱜᱚᱝᱠᱮ ᱛᱟᱦᱚᱞᱮ ᱞᱟᱹᱭ ᱵᱤᱱ ᱥᱮ ᱟᱹᱵᱤᱱᱟᱜ ᱥᱟᱯᱟᱵ ᱫᱚ ᱪᱮᱫ ᱢᱮᱱᱟᱜᱼᱟ ᱥᱮᱸᱫᱽᱨᱟ ᱨᱮᱱᱟᱜ ᱟᱹᱵᱤᱱ ᱴᱷᱮᱱ ᱟᱨᱠᱤ
ᱟᱵᱚᱣᱟᱜ ᱥᱟᱱᱛᱟᱲ ᱥᱟᱶᱛᱟ ᱨᱮᱱᱟᱜ ᱡᱟᱦᱟᱸ ᱠᱚ ᱥᱟᱯᱟᱵ ᱛᱟᱦᱮᱸ ᱠᱟᱱᱟ ᱚᱱᱟ ᱠᱚ ᱟᱛᱮᱫ ᱜᱮ ᱟᱹᱞᱤᱧ ᱫᱚᱞᱤᱧ ᱪᱟᱞᱟᱣ ᱞᱮᱱᱟ ᱡᱮᱢᱚᱱ ᱟᱵᱚ ᱵᱚᱱ ᱞᱟᱹᱭ ᱫᱟᱲᱮᱭᱟᱜᱼᱟ ᱟᱸᱜ ᱟᱨ ᱥᱟᱨ ᱠᱟᱯᱤ,
ᱦᱮᱸ
ᱛᱟᱨᱣᱟᱞᱤ,
ᱦᱳᱭ ᱦᱳᱭ
ᱟᱫᱚ ᱚᱱᱟ ᱫᱚ ᱟᱞᱤᱧ ᱮᱠᱟᱞ ᱛᱮᱫᱚ ᱰᱤᱞᱤᱧ ᱤᱫᱤ ᱞᱮᱫᱟ ᱠᱤᱱᱛᱩ ᱟᱹᱞᱤᱧ ᱡᱷᱚᱛᱚ ᱚᱱᱟ ᱵᱟᱝ ᱞᱤᱧ ᱵᱮᱵᱚᱦᱟᱨ ᱟᱠᱟᱫᱟ
ᱦᱟᱸ ᱦᱟᱸ ᱵᱟᱝ ᱜᱚᱢᱠᱮ ᱤᱫᱤ ᱫᱚ ᱵᱷᱟ ᱜᱤᱭᱟ ᱤᱫᱤ ᱫᱚ ᱵᱷᱟᱜᱤᱭᱟ ᱟᱫᱚ ᱜᱚᱢᱠᱮ ᱥᱚᱢᱚᱭ ᱵᱤᱥᱮᱥ ᱵᱮᱱ ᱵᱮᱵᱚᱦᱟᱨ ᱟ ᱥᱮ ᱛᱟᱲᱣᱟᱲᱤ ᱫᱚ ᱥᱩᱨ ᱨᱮ ᱦᱤᱡᱩᱜ ᱟᱭ ᱛᱚᱵᱮ ᱵᱮᱱ ᱵᱮᱵᱚᱦᱟᱨᱟ ᱟᱸᱜ ᱥᱟᱨ ᱫᱚ ᱥᱟᱺᱜᱤᱧ ᱨᱮ ᱛᱟᱦᱮᱱᱟᱭ ᱛᱚᱵᱮ ᱵᱮᱱ ᱛᱩᱧᱟ ᱚᱱᱠᱟ ᱵᱮᱵᱚᱦᱟᱨ ᱢᱮᱱᱟᱜᱼᱟ ᱜᱚᱝᱠᱮ ᱚᱱᱟ ᱨᱮᱱᱟᱜ ᱦᱚᱸ
ᱜᱚᱢᱠᱮ ᱟᱞᱤᱧ ᱪᱟᱞᱟᱣ ᱞᱮᱱᱟ ᱟᱨ ᱟᱞᱚᱵᱤᱱ ᱞᱟᱹᱭᱟ ᱫᱩᱢᱮᱞ ᱫᱩᱢᱮᱞ ᱟᱵᱚ ᱥᱟᱱᱛᱟᱲ ᱚᱸᱰᱮ ᱠᱚ ᱡᱟᱣᱨᱟ ᱞᱮᱱᱟ, ᱛᱟᱯᱚᱨᱮ ᱟᱹᱰᱤ ᱢᱟᱱᱮ ᱟᱹᱰᱤ ᱪᱮᱨᱦᱟ ᱡᱟᱦᱟᱸ ᱫᱚ ᱠᱚ ᱞᱟᱹᱭ ᱠᱮᱫᱟ ᱢᱤᱫᱴᱟᱝ ᱟᱵᱚ ᱥᱮᱸᱫᱽᱨᱟ ᱞᱟᱦᱟ ᱪᱟᱞᱟᱨᱮ ᱢᱤᱫ ᱧᱤᱫᱟᱹ ᱞᱟᱦᱟᱨᱮ ᱢᱤᱫᱴᱟᱝ ᱥᱤᱝ ᱥᱤᱝᱨᱟᱹᱭ ᱵᱚᱱ ᱩᱫᱩᱜ ᱠᱟ ᱚᱸᱰᱮ ᱟᱵᱚ ᱡᱚᱛᱚ ᱥᱟᱱᱛᱟᱲ ᱨᱟᱹᱥᱠᱟᱹ ᱦᱚᱪᱚ ᱞᱟᱹᱜᱤᱫ ᱥᱮ ᱡᱟᱦᱟᱸ ᱠᱟᱨᱚᱱ ᱛᱮᱜᱮ ᱩᱱᱟᱹᱜ ᱫᱚ ᱟᱹᱞᱤᱧ ᱫᱚ ᱵᱟᱹᱞᱤᱧ ᱵᱟᱲᱟᱭᱟ ᱠᱤᱱᱛᱩ ᱟᱹᱞᱤᱧ ᱚᱸᱰᱮ ᱪᱟᱞᱟᱣ ᱠᱟᱛᱮᱜ ᱟᱹᱞᱤᱧ ᱢᱟᱱᱮ ᱮᱢᱚᱱ ᱞᱤᱧ ᱵᱩᱡᱽ ᱮᱫᱟ ᱡᱮ ᱡᱮ ᱚᱸᱰᱮᱞᱤᱧ ᱧᱮᱞᱮᱫ ᱠᱚᱣᱟ ᱡᱮ ᱟᱵᱚ ᱡᱩᱣᱟᱹᱱ ᱠᱷᱚᱱ ᱵᱟᱲᱛᱤ ᱫᱚ ᱦᱟᱯᱲᱟᱢ ᱠᱚᱜᱮ ᱵᱮᱥᱤ ᱢᱮᱱᱟᱜ ᱠᱚᱣᱟ ᱛᱟᱦᱚᱞᱮ ᱱᱚᱣᱟ ᱟᱵᱚ ᱡᱩᱣᱟᱹᱱ ᱥᱚᱢᱟᱡᱽ ᱥᱮ ᱟᱵᱚ ᱡᱩᱣᱟᱹᱱ ᱠᱚ ᱞᱟᱹᱜᱤᱫ ᱛᱮᱫᱚ ᱟᱹᱰᱤ ᱢᱤᱫᱴᱟᱝ ᱞᱟᱡᱟᱯᱟᱲᱟ ᱨᱮᱱᱟᱜ ᱠᱟᱛᱷᱟ ᱠᱟᱱᱟ ᱠᱟᱨᱚᱱ ᱚᱸᱰᱮ ᱫᱚ ᱵᱤᱥᱤ ᱡᱩᱣᱟᱹᱱ ᱠᱚᱜᱮ ᱛᱟᱦᱮᱱ ᱫᱚᱨᱠᱟᱨ, ᱠᱤᱱᱛᱩ ᱚᱸᱰᱮ ᱪᱟᱞᱟᱣ ᱠᱟᱛᱮᱜ ᱪᱮᱫ ᱧᱮᱞᱚᱜ ᱠᱟᱱᱟ ᱡᱮ ᱟᱵᱚ ᱡᱩᱣᱟᱹᱱ ᱨᱮᱱᱟᱜ ᱯᱚᱨᱤᱢᱟᱱ ᱜᱮ ᱠᱚᱢ ᱾
ᱦᱮᱸ ᱜᱚᱢᱠᱮ ᱴᱷᱤᱠ ᱴᱷᱤᱠ ᱴᱷᱤᱠ ᱴᱷᱤᱠ ᱠᱟᱛᱷᱟ ᱵᱮᱱ ᱞᱟᱹᱭ ᱟᱠᱟᱫᱟ ᱜᱚᱢᱠᱮ
ᱦᱮᱸ ᱟᱫᱚ ᱟᱵᱚ ᱱᱮᱛᱟᱨ ᱵᱩᱱ ᱧᱮᱞ ᱮᱫᱟ ᱡᱮ
ᱡᱩᱜᱽ ᱵᱚᱫᱚᱞ ᱥᱟᱶ ᱥᱟᱶᱛᱮ ᱟᱭᱢᱟ ᱠᱤᱪᱷᱩ ᱠᱚᱦᱚᱸ ᱵᱚᱫᱚᱞ ᱪᱟᱵᱟᱣ ᱠᱟᱱᱟ ᱾ ᱠᱟᱨᱚᱱ ᱱᱮᱛᱟᱨ ᱫᱚ ᱵᱮᱥᱤᱨ ᱵᱷᱟᱜᱽ ᱧᱮᱞᱚᱜ ᱠᱟᱱᱟ ᱡᱮ ᱟᱨ ᱢᱟᱱᱮ ᱟᱠᱚᱨᱮᱱ ᱜᱷᱟᱨᱚᱸᱡᱽ ᱨᱮᱱ ᱦᱚᱲ ᱜᱮ ᱵᱟᱝ ᱠᱚ ᱪᱟᱞᱟᱣ ᱦᱚᱪᱚ ᱟᱠᱚ ᱠᱟᱱᱟ᱾ ᱱᱮᱛᱟᱨ ᱫᱚ ᱛᱟᱯᱚᱨᱮ ᱦᱚᱲ ᱠᱚᱦᱚᱸ ᱠᱚ ᱠᱷᱟᱹᱞᱤᱭ ᱠᱟᱱᱟ᱾
ᱦᱮᱸ᱾
ᱟᱫᱚ ᱪᱮᱫ ᱵᱤᱱ ᱞᱟᱹᱭᱟ?
ᱟᱫᱚ ᱜᱚᱢᱠᱮ ᱟᱡᱚᱫᱤᱭᱟᱹ ᱵᱩᱨᱩ ᱥᱮᱸᱫᱽᱨᱟ ᱫᱚ ᱠᱟᱛᱷᱟ ᱠᱟᱱ ᱜᱮᱭᱟ ᱪᱟᱞᱟᱣ ᱫᱚ, ᱠᱤᱱᱛᱩ ᱜᱚᱢᱠᱮ ᱡᱷᱚᱛᱚ ᱦᱚᱲ ᱯᱚᱠᱠᱷᱮ ᱫᱚ ᱥᱚᱢᱵᱷᱚᱵ ᱵᱟᱝ ᱠᱟᱱᱟ ᱥᱮ᱾
ᱦᱮᱸ ᱜᱚᱢᱠᱮ ᱡᱷᱚᱛᱚ ᱦᱚᱲ ᱯᱩᱠᱠᱷᱮ ᱫᱚ ᱥᱚᱢᱵᱷᱚᱵ ᱵᱟᱝ ᱠᱟᱱᱟ, ᱠᱟᱨᱚᱱ ᱟᱹᱰᱤ ᱮᱸᱴᱠᱮᱴᱚᱬᱮ ᱠᱚᱦᱚᱸ ᱦᱮᱡ ᱫᱟᱲᱮᱭᱟᱜᱼᱟ, ᱡᱷᱚᱛᱚ ᱦᱚᱲ ᱯᱚᱠᱠᱷᱮ ᱫᱚ ᱪᱟᱞᱟᱣ ᱫᱚ ᱥᱚᱢᱵᱷᱚᱵ ᱵᱟᱝ ᱠᱟᱱᱟ᱾ ᱠᱤᱱᱛᱩ ᱟᱵᱚ ᱟᱵᱚ ᱥᱟᱶᱛᱟ ᱨᱮᱠᱤ ᱩᱱᱟᱹᱜ ᱜᱮ ᱤᱭᱟᱹ ᱦᱮᱡ ᱠᱟᱱᱟ ᱡᱮ ᱡᱷᱚᱛᱚ ᱡᱩᱣᱟᱹᱱ ᱠᱚ ᱢᱤᱫ ᱥᱟᱶᱛᱮ ᱮᱸᱴᱠᱮᱴᱚᱬᱮ ᱨᱮᱵᱚᱱ ᱧᱩᱨᱩᱜ ᱠᱟᱱᱟ᱾
ᱵᱟᱝ ᱵᱟᱝ ᱵᱟᱝ ᱵᱟᱝ, ᱜᱚᱢᱠᱮ ᱚᱱᱠᱟᱱᱟᱜ ᱫᱚ ᱠᱟᱛᱷᱟ ᱫᱚ ᱵᱟᱝ, ᱠᱟᱱᱟᱜ ᱥᱮ ᱚᱱᱠᱟᱱᱟᱜ ᱮᱸᱴᱠᱮᱴᱚᱬᱮ ᱫᱚ ᱡᱩᱣᱟᱹᱱ ᱠᱚ ᱛᱟᱞᱟᱨᱮᱫᱚ ᱜᱚᱢᱠᱮ ᱮᱸᱴᱠᱮᱴᱚᱬᱮ ᱫᱚ ᱵᱟᱝ ᱦᱤᱡᱩᱜᱼᱟ᱾ ᱩᱱᱠᱩ ᱫᱚ ᱤᱭᱟᱹ ᱠᱚ ᱛᱟᱞᱟ ᱨᱮᱜᱮ ᱡᱟᱦᱟᱸᱭ ᱠᱚ ᱦᱟᱯᱲᱟᱢ ᱠᱚ ᱛᱟᱞᱟᱨᱮᱜᱮ ᱚᱱᱠᱟ ᱥᱚᱢᱚᱥᱥᱟ ᱫᱚ ᱧᱩᱨᱩᱜ ᱜᱮᱭᱟ, ᱡᱩᱣᱟᱹᱱ ᱠᱚᱫᱚ ᱚᱱᱠᱟᱱ ᱥᱚᱢᱚᱥᱥᱟ ᱨᱮᱫᱚ ᱵᱟᱝᱠᱚ ᱧᱩᱨᱩᱜ ᱜᱮᱭᱟ ᱜᱚᱢᱠᱮ ᱟᱫᱚ ᱟ ᱡᱮᱢᱚᱱ ᱜᱚᱢᱠᱮ ᱢᱚᱱᱮ ᱠᱟᱜ ᱢᱮ ᱮᱸ ᱢᱤᱫᱴᱟᱝ ᱮᱸᱻ ᱜᱷᱟᱨᱚᱸᱧᱡᱽ ᱨᱮᱫᱚ ᱡᱩᱫᱤ ᱢᱚᱱᱮ ᱠᱟᱜ ᱢᱮ ᱵᱟᱨ ᱢᱟᱱᱮ ᱮᱸᱻ ᱦᱟᱲᱟᱢ ᱵᱩᱲᱦᱤ ᱢᱮᱱᱟᱜ ᱠᱤᱱᱟᱹ ᱟᱨ ᱢᱤᱫᱴᱟᱝ ᱦᱟᱸᱜ ᱟᱨ ᱢᱤᱫᱴᱟᱝ ᱦᱚᱯᱚᱱ ᱦᱟᱲᱟᱢ ᱵᱩᱲᱦᱤ ᱨᱮᱱ ᱢᱤᱫᱴᱟᱝ ᱦᱟᱞᱮᱜᱮ ᱢᱤᱫᱴᱟᱝ ᱮᱸᱻ ᱠᱚᱲᱟ ᱜᱤᱫᱽᱨᱟᱹᱭ ᱦᱩᱭ ᱟᱠᱟᱱᱟ, ᱛᱟᱦᱚᱞᱮ ᱟᱫᱚ ᱟᱨ ᱡᱩᱫᱤ ᱚᱱᱠᱟᱱ ᱫᱤᱱ ᱨᱮ ᱥᱮᱸᱫᱨᱟ ᱯᱟᱲᱟᱜᱼᱟ, ᱛᱟᱭᱟᱭ ᱛᱚ ᱩᱱᱤ ᱩᱱᱤ ᱩᱱᱤ ᱩᱱᱤ ᱦᱟᱲᱟᱢᱟᱜ ᱫᱚ ᱥᱮᱱᱚᱜ ᱛᱚ ᱥᱚᱢᱵᱷᱚᱵ ᱵᱟᱝ ᱠᱟᱱ ᱛᱟᱭᱟ ᱥᱮ ᱜᱚᱢᱠᱮ,
ᱦᱮᱸ ᱦᱮᱸ᱾
ᱟᱫᱚ ᱱᱚᱜᱼᱚ ᱱᱚᱝᱠᱟᱱ ᱠᱷᱮᱛᱨᱮᱧ ᱞᱟᱹᱭ ᱦᱚᱪᱚᱭᱮᱫᱟ ᱜᱚᱢᱠᱮ ᱟᱫᱚ ᱡᱟᱭᱦᱳᱠ ᱟᱫᱚ ᱟᱫᱚ ᱜᱚᱢᱠᱮ ᱚᱸᱰᱮ ᱯᱮ ᱪᱟᱞᱟᱣᱮᱱ ᱫᱚ ᱱᱚᱜᱼᱚᱭ ᱡᱮ ᱟᱢᱮᱢ ᱪᱟᱞᱟᱣᱮᱱ ᱫᱚ ᱜᱚᱢᱠᱮ ᱟᱢ ᱥᱮᱸᱫᱽᱨᱟ ᱠᱮᱫ ᱫᱚᱯᱮ ᱢᱚᱴᱟᱢᱩᱴᱤ ᱡᱤᱭᱟᱹᱞᱤ ᱠᱚ ᱪᱤᱞᱤ ᱠᱚᱯᱮ ᱥᱮᱸᱫᱽᱨᱟ ᱞᱮᱫ ᱠᱚᱣᱟ?
ᱚᱸᱰᱮ ᱫᱚ ᱟᱭᱢᱟ ᱨᱚᱠᱚᱢ ᱡᱤᱭᱟᱹᱞᱤ ᱵᱚᱱ ᱧᱮᱞ ᱧᱟᱢ ᱫᱟᱲᱮ ᱟᱠᱚᱣᱟ, ᱡᱮᱢᱚᱱ ᱱᱮᱛᱟᱨ ᱫᱚ ᱦᱮᱸ ᱠᱩᱞ ᱠᱚᱫᱚ ᱠᱚ ᱢᱮᱱᱟᱜ ᱫᱚ ᱢᱮᱱᱟᱜ ᱠᱚᱣᱟ, ᱠᱤᱱᱛᱩ ᱟᱞᱮ ᱫᱚ ᱵᱟᱝᱞᱮ ᱧᱟᱢ ᱫᱟᱲᱮᱠᱟᱫ ᱠᱚᱣᱟ᱾ ᱚᱸᱰᱮ ᱡᱟᱜᱮ ᱟᱵᱚ ᱡᱟᱦᱟᱸ ᱠᱚᱫᱚ ᱦᱩᱸ, ᱠᱩᱞᱟᱹᱭ ᱛᱟᱯᱚᱨᱮ ᱥᱟᱨᱜᱟ ᱛᱟᱯᱚᱨᱮ ᱨᱮ ᱦᱩᱭᱩᱜ ᱠᱟᱱ ᱛᱟᱵᱚᱱᱟ ᱟᱵᱚᱨᱮᱱ ᱫᱚ ᱛᱚᱨᱦᱚᱫ, ᱥᱚᱜᱚᱫ᱾ ᱦᱮᱸ ᱥᱮ, ᱛᱟᱯᱚᱨᱮ ᱜᱩᱰᱩ᱾
ᱦᱚᱸ ᱚ, ᱩᱱᱠᱩ ᱠᱚᱯᱮ ᱧᱟᱢ ᱞᱮᱫ ᱠᱚᱣᱟ᱾
ᱦᱮᱸ ᱩᱱᱠᱩ ᱠᱚ ᱛᱩᱭᱩ ᱠᱚ,
ᱟᱫᱚ ᱜᱚᱢᱠᱮ ᱜᱚᱢᱠᱮ ᱛᱟᱦᱚᱞᱮ ᱪᱤᱞᱤ ᱠᱚᱯᱮ ᱢᱟᱱᱮ ᱜᱚᱡ ᱠᱟᱛᱮ ᱯᱮ ᱟᱹᱜᱩ ᱞᱮᱫ ᱠᱚᱣᱟ ᱚᱱᱠᱟ ᱟᱨᱠᱤ?
ᱜᱚᱢᱠᱮ ᱟᱞᱮᱫᱚ ᱵᱮᱥᱤᱨ ᱵᱷᱟᱜᱽ ᱜᱮ ᱢᱟᱱᱮ ᱪᱮᱫ ᱞᱤᱧ ᱞᱟᱹᱭᱟ ᱡᱮ, ᱦᱮᱸ ᱩᱱᱠᱩ ᱪᱤᱞᱤ ᱠᱚ ᱞᱟᱹᱭ ᱠᱚᱣᱟ, ᱡᱮ ᱥᱩᱠᱨᱤ ᱡᱟᱦᱟᱸ ᱫᱚ ᱟᱵᱚ ᱵᱤᱨ ᱥᱩᱠᱨᱤ ᱵᱚᱱ ᱢᱮᱛᱟ ᱠᱚᱣᱟ,
ᱦᱳᱭ ᱦᱳᱭ ᱦᱳᱭ᱾
ᱩᱱᱠᱩ ᱜᱮ ᱚᱱᱟ ᱱᱮᱛᱟᱨ ᱫᱚ ᱵᱟᱹᱲᱛᱤ ᱠᱚ ᱧᱮᱞ ᱧᱟᱢᱚᱜ ᱠᱟᱱᱟ ᱛᱚ᱾
ᱜᱚᱝᱠᱮ ᱩᱝᱠᱩ ᱫᱚ ᱟᱹᱰᱤ ᱠᱚ ᱨᱟᱹᱜᱤ ᱜᱮᱫᱚ ᱵᱤᱨ ᱥᱩᱠᱨᱤ ᱢᱟᱱᱮ
ᱟᱨ ᱵᱤᱨ ᱥᱩᱠᱨᱤ ᱢᱟᱱᱮ ᱨᱟᱹᱜᱤ ᱢᱟᱱᱮ ᱪᱮ ᱟᱵᱚ ᱥᱟᱣᱛᱟᱲ ᱥᱚᱢᱟᱡᱽ ᱠᱚᱣᱟᱜ ᱦᱚᱸᱛᱚ ᱞᱚᱞᱚ ᱢᱟᱭᱟᱝ
ᱚ ᱟᱪᱪᱷᱟ ᱟᱪᱪᱷᱟ ᱜᱚᱝᱠᱮ ᱴᱷᱤᱠ ᱴᱷᱤᱠ ᱴᱷᱤᱠ ᱟᱫᱚ ᱜᱚᱝᱠᱮ ᱩᱝᱠᱩ ᱢᱟ ᱩᱝᱠᱩ ᱩᱝᱠᱩ ᱥᱩᱠᱨᱤ ᱢᱟ ᱜᱚᱢᱠᱮ ᱢᱟᱱᱮ ᱩᱝᱠᱩ ᱢᱟ ᱩᱝᱠᱩ ᱥᱩᱠᱨᱤ ᱢᱟ ᱜᱚᱢᱠᱮ ᱢᱟᱱᱮ ᱩᱜᱠᱩ ᱢᱟ ᱥᱟᱱᱛᱟᱲ ᱫᱚ ᱪᱮᱫ ᱚᱠᱚᱭ ᱜᱮ ᱵᱟᱝᱠᱚ ᱢᱟᱱᱟᱣ ᱠᱚᱣᱟ ᱩᱝᱠᱩ ᱢᱟ ᱜᱚᱢᱠᱮ ᱟᱹᱰᱤ ᱢᱚᱴᱟ ᱢᱳᱴᱟ ᱢᱳᱴᱟ ᱠᱮᱴᱮᱡ ᱠᱮᱴᱮᱡ ᱰᱟᱴᱟ ᱛᱟᱠᱚ ᱟᱨ ᱩᱱᱠᱩᱣᱟᱜ ᱢᱟᱱᱮ ᱥᱩᱠᱨᱟᱜ ᱢᱟᱭᱟᱢ ᱫᱚ ᱜᱚᱝᱠᱮ ᱞᱚᱞᱚ ᱜᱮ ᱛᱟᱦᱮᱸᱱᱟ ᱥᱟᱨᱟ ᱜᱷᱟᱹᱲᱤᱡ᱾
ᱜᱚᱝᱠᱮ ᱟᱵᱚᱣᱟᱜ ᱥᱟᱱᱛᱟᱲ ᱨᱤᱱᱟᱜ ᱥᱟᱯᱟᱵ ᱠᱚᱫᱚ ᱵᱟᱝ ᱠᱩᱢᱟ᱾ ᱢᱤᱫ ᱫᱷᱟᱣ ᱡᱩᱫᱤ ᱚᱱᱟᱻ ᱩᱱᱤᱢ
ᱢᱟᱱᱮᱢ ᱚᱱᱟᱛᱮᱢ ᱜᱷᱟᱹᱞᱮᱭᱟ ᱵᱟᱝ ᱩᱱᱤ ᱫᱚ ᱚᱸᱰᱮ ᱠᱷᱚᱱ ᱟᱫᱚ ᱵᱮᱨᱮᱜ ᱵᱟᱭ ᱫᱟᱲᱮᱭᱟᱜᱼᱟ᱾
ᱟᱪᱪᱷᱟ, ᱟᱪᱪᱷᱟ, ᱟᱪᱪᱷᱟ, ᱟᱪᱪᱷᱟ, ᱟᱪᱪᱷᱟ
ᱛᱟᱯᱚᱨᱮ ᱚᱸᱰᱮ ᱟᱨᱚ ᱵᱩᱦᱩ ᱮᱸᱴᱠᱮᱴᱚᱬᱮ ᱠᱚᱦᱚᱸ ᱦᱩᱭ ᱠᱟᱨᱚᱱ ᱠᱤᱪᱷᱩ ᱜᱷᱟᱹᱞ ᱠᱚᱫᱚ ᱠᱚ ᱜᱷᱟᱹᱞ ᱦᱚᱠᱚ ᱜᱷᱟᱹᱞ ᱦᱚᱪᱚ ᱞᱮᱱᱟ᱾ ᱮᱸ ᱛᱟᱯᱚᱨᱮ ᱩᱝᱠᱩ ᱠᱩ ᱫᱚ ᱵᱟᱝ ᱵᱟᱹᱜᱤ ᱦᱩᱭ ᱠᱟᱱᱟ ᱟᱨᱠᱤ ᱩᱝᱠᱩ ᱠᱚᱫᱚ ᱩᱫᱷᱟᱹᱨ ᱠᱟᱛᱮᱫ ᱜᱮ ᱦᱮᱡ ᱦᱳᱭ ᱠᱟᱱᱟ᱾ ᱠᱟᱨᱚᱱ ᱡᱚᱛᱚ ᱡᱚᱛᱚ ᱢᱤᱫ ᱥᱟᱶᱛᱮ ᱪᱟᱞᱟᱣ ᱦᱳᱭ ᱠᱟᱱᱟ, ᱡᱚᱛᱚ ᱢᱤᱫ ᱥᱟᱶᱛᱮ ᱨᱩᱣᱟᱹᱲ ᱦᱩᱭᱳᱜ ᱼᱟ᱾ ᱱᱚ ᱢᱤᱫᱴᱟᱝ ᱠᱟᱛᱷᱟ ᱢᱮᱱᱟᱜᱼᱟ ᱥᱮ᱾
ᱦᱚᱸ ᱦᱚᱸ ᱦᱚᱸ ᱟᱫᱚ ᱜᱚᱝᱠᱮ ᱛᱟᱦᱚᱞᱮ ᱩᱱᱤ ᱥᱩᱠᱨᱤ ᱫᱚᱯᱮ ᱜᱚᱡ ᱞᱮᱫᱮᱭᱟ ᱥᱮ ᱵᱟᱝ?
ᱦᱮᱸ ᱜᱚᱝᱠᱮ ᱚᱱᱟ ᱜᱮᱛᱩᱧ ᱢᱮᱛᱟᱢ ᱠᱟᱱᱟ ᱥᱩᱠᱨᱤ ᱜᱮ ᱵᱟᱫᱞᱮ ᱜᱚᱡ ᱠᱟᱜ ᱠᱚᱣᱟ᱾
ᱚ ᱟᱪᱪᱷᱟ ᱟᱪᱪᱷᱟ᱾ ᱛᱟᱦᱚᱞᱮ ᱜᱚᱝᱠᱮ ᱩᱱᱤ ᱥᱩᱠᱨᱤ ᱜᱚᱡ ᱠᱟᱫᱮ ᱫᱚᱯᱮ ᱟᱹᱜᱩ ᱞᱮᱫ ᱪᱤᱠᱟ ᱠᱟᱛᱮ ᱯᱮ ᱟᱹᱜᱩ ᱠᱮᱫᱮᱭᱟ ᱚᱱᱠᱟ ᱜᱚᱜ ᱠᱟᱛᱮ ᱜᱮ?
ᱜᱚᱜ ᱠᱟᱛᱮᱫ ᱦᱮᱸ ᱜᱚᱜ ᱠᱟᱛᱮᱫ ᱜᱮ ᱱᱚᱰᱮ ᱵᱟᱨᱭᱟ ᱢᱟᱱᱮ ᱪᱮᱫ ᱤᱧ ᱞᱟᱹᱭᱟᱼᱼᱼᱼ ᱢᱟᱱᱮ ᱵᱟᱨ ᱦᱚᱲ ᱠᱤᱱ ᱜᱚᱜ ᱞᱮᱫᱟ ᱠᱤᱱ ᱢᱤᱜᱴᱟᱝ ᱫᱟᱨᱮ ᱨᱮᱱᱟᱜ ᱰᱟᱹᱨ᱾ ᱚᱱᱟ ᱛᱟᱞᱟᱨᱮ ᱡᱟᱸᱜᱟ ᱛᱚᱞ ᱠᱟᱛᱮ
ᱦᱩᱸ᱾
ᱟᱫᱚ ᱟᱹᱜᱩ ᱦᱩᱭ ᱞᱮᱱᱟ ᱚᱝᱠᱟ ᱜᱮ ᱜᱚᱜ ᱜᱚᱜ ᱛᱮ ᱥᱮᱨᱮᱧ ᱥᱮᱨᱮᱧ ᱛᱮ ᱴᱟᱢᱟᱠ ᱨᱩ ᱨᱩ ᱛᱮ ᱦᱮᱡ ᱠᱟᱛᱮᱫ ᱫᱚᱢᱮ ᱨᱟᱹᱥᱠᱟᱹ᱾ ᱛᱟᱦᱚᱞᱮ ᱡᱷᱚᱛᱚ ᱦᱚᱲ ᱴᱷᱮᱱ ᱦᱟᱹᱴᱤᱧ ᱵᱟᱲᱟ ᱠᱟᱛᱮᱫᱼᱼᱼ